ᱦᱳᱭ ᱜᱚᱢᱠᱮ ᱥᱟᱹᱜᱩᱱ ᱥᱮᱛᱟᱜ? ᱦᱩᱸ ᱪᱮᱫ ᱠᱚᱵᱤᱱ ᱪᱤᱠᱟᱹ ᱵᱟᱲᱟᱭᱮᱫᱟ?
ᱦᱚᱸᱜ ᱚᱭ ᱜᱚᱢᱠᱮ ᱟᱹᱞᱤᱧ ᱫᱚ ᱦᱚᱸᱜᱚᱭ ᱟᱞᱮᱭᱟᱜ ᱤᱭᱟᱹ ᱥᱮᱫ ᱞᱤᱧ ᱦᱮᱡ ᱟᱠᱟᱱᱟ ᱢᱳᱲ ᱥᱮᱫ, ᱠᱟᱢᱤᱱ ᱠᱚᱠᱚ ᱢᱮᱱᱟᱜ ᱠᱚᱣᱟ ᱛᱟᱞᱦᱮ ᱠᱷᱟᱹᱡᱟᱹᱲᱤ ᱪᱚᱯ ᱤᱫᱤᱭᱟᱠᱚ ᱦᱩᱭᱩᱜᱼᱟ ᱛᱚ ᱯᱮᱸᱭᱟᱡᱽ ᱠᱚ ᱢᱟᱨᱤᱪ ᱠᱚ ᱵᱟᱠᱷᱟᱱ ᱢᱟᱱᱮ ᱩᱱᱠᱩ ᱠᱟᱢᱤᱱ ᱠᱚ ᱵᱟᱝ ᱮᱢ ᱞᱮᱠᱷᱟᱱ ᱢᱚᱱᱮ ᱠᱚ ᱤᱭᱟᱹᱛᱟᱠᱚ ᱦᱩᱭᱩᱜᱼᱟ ᱛᱚ ᱾ ᱵᱟᱠᱷᱟᱱ ᱫᱚ ᱦᱳᱭᱛᱳ ᱫᱚᱥᱟᱨ ᱦᱤᱞᱳᱜ ᱵᱟᱵᱤᱱ ᱧᱟᱢ ᱠᱚᱣᱟ ᱢᱟᱱᱮ ᱡᱚᱢ ᱧᱩ ᱫᱚ ᱦᱮᱸ ᱢᱮᱱᱟᱜ ᱠᱚᱣᱟ ᱢᱚᱳᱴᱟᱢᱩᱴᱤ ᱫᱚᱥ ᱡᱚᱱ ᱜᱟᱱ ᱾
ᱚ ᱾
ᱦᱮᱸ ᱛᱟᱦᱚᱞᱮ ᱠᱷᱟᱹᱡᱟᱹᱲᱤ ᱪᱚᱯ ᱠᱚᱞᱤᱧ ᱤᱫᱤᱭᱟ ᱦᱟᱸᱜ ᱠᱷᱟᱱ ᱾
ᱚ ᱾
ᱚᱱᱟ ᱠᱷᱟᱹᱛᱤᱨ ᱢᱳᱲ ᱥᱮᱡ ᱞᱤᱧ ᱦᱮᱡ ᱟᱠᱟᱱᱟ ᱾
ᱚ ᱛᱟᱦᱚᱞᱮ ᱥᱳᱨ ᱟᱜᱩ ᱠᱮᱫᱟ ᱵᱤᱱ ᱨᱚᱦᱚᱭ ᱠᱚᱫᱚ ᱾
ᱦᱮᱸ ᱜᱚᱝᱠᱮ ᱢᱟᱱᱮ ᱥᱩᱨ ᱟᱹᱜᱩ ᱜᱚᱫ ᱠᱟᱫᱟᱞᱤᱧ ᱟᱨ ᱢᱳᱴᱟᱢᱩ ᱴᱤ ᱵᱟᱨᱥᱤᱧ ᱜᱟᱱ ᱦᱩᱭᱩᱜᱼᱟ ᱟᱨᱠᱤ ᱾
ᱟᱪᱪᱷᱟ ᱟᱪᱪᱷᱟ ᱦᱮᱸ ᱟᱨ ᱜᱚᱝᱠᱮ ᱟᱯᱮ ᱥᱮᱫ ᱫᱚᱯᱮ ᱨᱚᱦᱚᱸᱭ ᱫᱟ ᱟᱨ ᱟᱞᱮ ᱥᱮᱫ ᱫᱚ ᱱᱚᱜᱼᱚᱭ ᱵᱟᱭ ᱫᱟᱜ ᱵᱟᱲᱟᱭ ᱮᱫᱟ ᱾ ᱪᱮᱫ ᱵᱤᱱ ᱞᱟᱹᱭᱟ ᱟᱨ ᱫᱟᱜ ᱠᱚᱦᱚᱸ ᱟᱸᱡᱮᱫᱚᱜ ᱠᱟᱱᱟ ᱾ ᱡᱮ ᱥᱤᱛᱩᱝ ᱠᱮᱫᱟᱭ ᱟᱫᱚ
ᱟᱪᱪᱷᱟ ᱟᱪᱪᱷᱟ ᱾
ᱟᱨ ᱜᱟᱰᱟ ᱠᱚᱦᱚᱸ ᱠᱷᱩᱵᱮᱭ ᱵᱟᱹᱱᱩᱜᱼᱟ ᱮᱸ ᱱᱚᱛᱮ ᱫᱚ ᱜᱟᱰᱟ ᱭᱟᱜᱨᱮ ᱟᱨᱮᱡ ᱠᱟᱛᱮᱫ ᱵᱤᱱ ᱨᱚᱦᱚᱸᱭᱟ ᱦᱮᱸ ᱥᱮ ᱟᱨ ᱱᱚ ᱛᱮ ᱥᱮᱨᱢᱟ ᱦᱚᱸ ᱵᱟᱭ ᱫᱟᱜ ᱵᱟᱵ ᱵᱟᱭ ᱡᱟᱹᱲᱤᱭᱟᱵᱚᱱ ᱠᱟᱱᱟ ᱾
ᱦᱩᱸ ᱾
ᱦᱮᱸ ᱾
ᱦᱩᱸ ᱾
ᱛᱟᱦᱚᱞᱮ ᱜᱚᱝᱠᱮ ᱞᱟᱹᱭ ᱫᱟᱹᱞᱤᱧ ᱟᱹᱵᱤᱱ ᱟᱹᱵᱤᱱ ᱫᱚ ᱚᱠᱟ ᱯᱟᱦᱴᱷᱟᱜ ᱟᱹᱵᱤᱱ ᱱᱚᱛᱮ ᱵᱤᱨ ᱫᱤᱥ ᱚᱢ ᱥᱮᱫ ᱨᱮ ᱥᱮ ᱵᱤᱞᱟᱹᱛ ᱫᱤᱥᱚᱢ ᱥᱮᱫ ᱯᱟᱦᱴᱷᱟ ᱠᱟᱱᱟ ᱵᱤᱱ?
ᱟᱹᱞᱤᱧ ᱫᱚ ᱜᱚᱝᱠᱮ ᱵᱤᱨ ᱫᱤᱥᱚᱢ ᱜᱮ ᱠᱟᱱᱟ ᱞᱤᱧ ᱟᱨᱠᱤ ᱾ ᱵᱩᱡᱽ ᱠᱮᱫᱟᱵᱤᱱ ᱤᱱᱟᱹ ᱠᱷᱟᱹᱛᱤᱨ ᱟᱞᱮᱥᱮᱫ ᱫᱚ ᱵᱤᱨ ᱫᱤᱥᱚᱢ ᱛᱚ ᱾
ᱦᱮᱸ ᱾
ᱠᱟᱹᱴᱤᱡ ᱮ ᱫᱟᱜ ᱨᱮᱦᱚᱸ ᱢᱳᱴᱟᱢᱩᱴᱤ ᱠᱷᱮᱛ ᱨᱮᱫᱚ ᱜᱳᱞ ᱟᱠᱟᱱ ᱛᱟᱞᱮᱭᱟ ᱾ ᱦᱳᱭ ᱥᱮ ᱟᱨ ᱵᱟᱸᱫ ᱠᱚᱦᱚᱸ ᱢᱮᱱᱟᱜᱼᱟ ᱾ ᱚᱱᱟ ᱵᱟᱸᱫ ᱠᱚ ᱯᱮᱨᱮᱡ ᱟᱠᱟᱱᱟ ᱟᱫᱚ ᱡᱷᱟᱨᱱᱟ ᱛᱮᱜᱮ ᱢᱳᱴᱟᱢᱩᱴᱤ ᱦᱩᱭᱩᱜ ᱠᱟᱱᱟ᱾
ᱚ ᱾ ᱛᱟᱦᱚᱞᱮ ᱜᱚᱝᱠᱮ ᱞᱟᱹᱭ ᱫᱟᱞᱤᱧ ᱟᱸᱡᱚᱢ ᱵᱤᱱ ᱜᱚᱝᱠᱮ ᱞᱟᱹᱭ ᱫᱟᱞᱤᱧ ᱥᱚᱵᱡᱤ ᱠᱚᱫᱚ ᱪᱮᱜ ᱠᱟ ᱵᱮᱱ ᱪᱟᱥ ᱠᱟᱜ-ᱟ ᱥᱮ ᱥᱚᱵᱡᱤ ᱠᱚᱫᱚ ᱵᱟᱹᱵᱤᱱ ᱪᱟᱥ ᱜᱮᱭᱟ ᱠᱟᱹᱴᱤᱡ ᱟᱸᱡᱚᱢ ᱥᱟᱲᱮᱭᱟ ᱟᱹᱞᱤᱧ ᱵᱤᱱ ᱾
ᱞᱟᱹᱭ ᱫᱟᱞᱤᱧ ᱜᱚᱝᱠᱮ ᱥᱚᱵᱡᱤ ᱠᱚᱫᱚ ᱪᱟᱥ ᱫᱚ ᱪᱟᱥ ᱦᱳᱭᱳᱜ ᱜᱮᱭᱟ᱾ ᱵᱟᱝ ᱫᱚ ᱵᱟᱝ ᱱᱤᱛᱚᱜ ᱫᱚ ᱦᱩᱲᱩ ᱨᱚᱦᱚᱭ ᱦᱩᱭᱩᱜ ᱠᱟᱱᱟ ᱛᱚ ᱦᱩᱲᱩ ᱨᱚᱦᱚᱭ ᱯᱚᱨ
ᱚᱱᱟ ᱠᱚᱫᱚ ᱪᱟᱥ ᱦᱩᱭᱩᱜ-ᱟ ᱟᱨ ᱡᱟᱦᱟᱸ ᱜᱚᱰᱟ ᱜᱚᱰᱟ ᱢᱮᱱᱟᱜ ᱛᱟᱞᱮᱭᱟ ᱚᱱᱟ ᱠᱚᱨᱮ ᱫᱚ ᱱᱮᱛᱟᱨ ᱫᱚ ᱵᱮᱸᱜᱟᱲ ᱠᱚ ᱨᱚᱦᱚᱭ ᱢᱮᱱᱟᱜ-ᱟ ᱦᱮᱸ ᱠᱩᱸᱫᱽᱨᱤ ᱠᱚ ᱚᱱᱟ ᱠᱚ ᱨᱚᱦᱚᱭ ᱢᱮᱱᱟᱜ-ᱟ ᱟᱫᱚ ᱱᱤᱛᱚᱜ ᱫᱚ ᱩᱰᱩᱠᱚᱜ ᱠᱟᱱᱟ ᱢᱤᱫᱵᱟᱨ ᱵᱚᱥᱛᱟ ᱠᱟᱛᱮᱫ ᱫᱚ ᱾ ᱵᱟᱡᱟᱨ ᱥᱮᱫ ᱪᱟᱯᱞᱟᱣ ᱞᱮᱠᱷᱟᱱ ᱜᱮ ᱴᱟᱴᱠᱟ ᱯᱚᱭᱥᱟ ᱧᱟᱢᱚᱜ ᱠᱟᱱᱟ᱾
ᱚᱸ ᱛᱟᱦᱚᱞᱮ ᱜᱚᱝᱠᱮ ᱵᱟᱡᱟᱨ ᱫᱚ ᱛᱤᱱᱟᱹᱜ ᱥᱟᱺᱜᱤᱧ ᱛᱟᱯᱮ ᱜᱮᱭᱟ?
ᱵᱮᱥᱤ ᱫᱚ ᱵᱟᱝ ᱳᱭ ᱯᱮ ᱠᱤᱞᱳᱢᱤᱴᱟᱨ ᱜᱟᱱ ᱦᱩᱭᱩᱜ-ᱟ᱾
ᱚ ᱢᱟᱱᱮ ᱵᱟᱡᱟᱨ ᱥᱩᱨ ᱜᱮᱭᱟ ᱯᱮ ᱵᱟᱝ?
ᱥᱩᱨ ᱜᱮᱭᱟᱞᱮ ᱦᱮᱸ᱾
ᱚᱸ ᱦᱮᱸᱛᱚ ᱟᱨ ᱟᱞᱮ ᱱᱚᱸᱰᱮ ᱫᱚ ᱵᱟᱡᱟᱨ ᱫᱚ ᱥᱟᱺᱜᱤᱧ ᱧᱚᱜ ᱜᱮᱭᱟ ᱜᱚᱝᱠᱮ ᱯᱨᱟᱭ ᱫᱚᱥ ᱵᱟᱨᱚ ᱠᱤᱞᱳᱢᱤᱴᱟᱨ ᱦᱩᱭᱩᱜ-ᱟ᱾
ᱦᱩᱸ᱾
ᱟᱨ ᱢᱩᱲ ᱠᱚᱦᱚᱸ ᱵᱟᱱᱩᱜ-ᱟ ᱴᱷᱤᱠ ᱴᱷᱟᱠ ᱡᱮ ᱠᱟᱹᱴᱤᱡ ᱢᱳᱲ ᱥᱮᱫ ᱵᱤᱱ ᱪᱟᱞᱟᱣ ᱠᱟᱛᱮᱫ ᱪᱟ ᱠᱚᱵᱤᱱ ᱧᱩ ᱵᱟᱲᱟᱭᱟ ᱥᱮ ᱪᱮᱫ? ᱦᱮᱸ ᱟᱨ ᱦᱩᱸ ᱩᱱᱟᱹᱜ ᱫᱚ ᱵᱟᱹᱱᱩᱜ ᱜᱮᱭᱟ ᱴᱩᱠ ᱴᱟᱠ ᱫᱚᱠᱟᱱ ᱠᱚ ᱢᱮᱱᱟᱜ-ᱟ ᱩᱱᱟᱹᱜ ᱫᱚ ᱵᱟᱝ ᱡᱟᱣᱨᱟᱜ ᱜᱮᱭᱟ ᱟᱫᱚ ᱡᱮᱡᱟᱨ ᱵᱮᱥᱛᱚ ᱨᱮ ᱛᱚ ᱵᱟᱲᱟᱭᱟ ᱵᱤᱱ ᱛᱚ ᱱᱚᱛᱮ ᱫᱚ ᱤᱭᱟᱹ ᱠᱚᱠᱚ ᱢᱟᱜᱟ ᱱᱚᱣᱟ ᱦᱤᱛᱚᱜ ᱫᱚ ᱦᱚᱜ-ᱚᱭ ᱡᱮᱢᱚᱱ ᱤᱭᱟᱹ ᱮᱸ ᱱᱚᱣᱟ ᱨᱚᱦᱚᱭ ᱥᱤᱡᱤᱱ ᱥᱮ
ᱦᱩᱸ
ᱟᱫᱚ ᱱᱟᱦᱮᱞ ᱠᱚᱠᱚ ᱡᱩᱛ-ᱫᱟ ᱟᱲᱜᱚᱢ ᱠᱚᱠᱚ ᱤᱫᱤᱭᱟ ᱦᱟᱴ ᱠᱚ᱾ ᱚᱱᱟ ᱠᱚ ᱡᱩᱛ ᱵᱟᱲᱟᱭᱮᱫᱟ ᱟᱨᱠᱤ᱾
ᱟᱪᱪᱷᱟ, ᱦᱟᱴ ᱥᱮᱫ ᱠᱚ ᱤᱫᱤᱭᱟ ᱟᱨᱠᱤ ᱦᱩᱸ᱾ ᱛᱟᱦᱞᱮ ᱜᱚᱝᱠᱮ ᱟᱯᱮ ᱥᱮᱫ ᱫᱚ ᱛᱚ ᱱᱟᱦᱮᱞ ᱫᱚ ᱯᱚᱪᱩᱨ ᱧᱟᱢᱚᱜ-ᱟ ᱪᱟᱞᱟᱣ ᱞᱮᱠᱷᱟᱱ᱾
ᱦᱮᱸ ᱱᱟᱦᱮᱞ ᱱᱟᱦᱮᱞ ᱠᱚᱵᱤᱱ ᱧᱟᱢᱟ᱾ ᱦᱮᱸ ᱚᱰᱟᱨ ᱵᱤᱱ ᱮᱢᱟ ᱡᱮ ᱟᱹᱞᱤᱧ ᱢᱤᱫᱴᱟᱜ ᱦᱮᱸ ᱟᱹᱞᱤᱧ ᱢᱤᱫᱴᱟᱝ ᱱᱟᱦᱮᱞ ᱡᱩᱛ ᱟᱹᱞᱤᱧ ᱵᱤᱱ ᱱᱚᱝᱠᱟ,
ᱦᱩ᱾
ᱛᱚ ᱚᱱᱠᱟ ᱯᱚᱭᱥᱟ ᱵᱤᱱ ᱫᱚᱦᱚ ᱦᱚᱴᱚ ᱠᱟᱜ-ᱟ ᱥᱩᱫᱩ ᱟᱹᱵᱤᱱ ᱫᱚ ᱞᱟᱹᱭ ᱴᱩᱠᱩ ᱵᱟᱠᱷᱟᱱ ᱮᱠᱟᱴᱷ ᱠᱚᱫᱚ ᱵᱟᱝ ᱞᱟᱜᱟᱜ-ᱟ ᱠᱟᱴᱷ ᱠᱚᱫᱚ ᱱᱤᱡᱮᱨᱟᱜ ᱜᱮ ᱟᱹᱞᱤᱧ ᱦᱚᱸᱛᱚ ᱡᱩᱛᱞᱤᱧ ᱵᱟᱲᱟᱭᱟ ᱟᱹᱞᱤᱧ ᱦᱚᱸ ᱯᱨᱟᱭ ᱞᱤᱧ ᱡᱩᱛ ᱠᱟᱫᱟ ᱯᱟᱸᱪ ᱪᱷᱚᱴ ᱞᱤᱧ ᱡᱩᱛ ᱠᱟᱛᱮᱫ ᱞᱤᱧ ᱨᱮᱰᱤ ᱟᱠᱟᱫᱟ ᱟᱫᱚ ᱦᱚᱲ ᱫᱚ ᱟᱹᱣᱨᱤ ᱠᱚ ᱦᱤᱡᱩᱜ-ᱟ ᱵᱟᱝ ᱫᱚ ᱚᱱᱟ ᱫᱷᱟᱨᱮ ᱟᱹᱣᱨᱤ ᱪᱟᱥ ᱥᱮ ᱟᱹᱣᱨᱤ ᱠᱚ ᱫᱷᱩᱨᱟᱹᱜ ᱠᱤᱱᱛᱩ ᱟᱹᱣᱨᱤ ᱠᱚ ᱤᱫᱤᱭᱟ ᱟᱨᱠᱤ ᱛᱮᱦᱤᱧ ᱢᱤᱫ ᱦᱚᱲᱮ ᱦᱮᱡ ᱞᱮᱱᱟᱭ ᱤᱫᱤ ᱠᱮᱫᱟᱭ ᱚᱱᱟ ᱯᱚᱱᱨᱚᱥᱚ ᱴᱟᱠᱟᱭ ᱮᱢᱟᱜ ᱞᱤᱧᱟ ᱟᱨᱮ ᱤᱫᱤ ᱠᱮᱫᱟᱭ᱾
ᱚᱰᱟᱨ ᱫᱚ
ᱦᱮᱸ ᱚᱰᱟᱨ ᱫᱚᱠᱚ ᱮᱢ ᱠᱟᱫᱟ ᱤᱫᱤ ᱜᱤᱭᱟᱹ ᱦᱳᱭ ᱚᱰᱟᱨ ᱠᱚ ᱮᱢ ᱠᱟᱫᱟ ᱮᱰᱵᱷᱟᱱᱥ ᱛᱮᱦᱚᱸ ᱠᱚ ᱮᱢ ᱦᱚᱴᱚ ᱠᱟᱫᱟ ᱡᱟᱦᱟᱸ ᱟᱨᱠᱤ ᱥᱟᱵ ᱫᱚᱦᱚ ᱠᱟᱜ ᱟᱨᱠᱤ, ᱚᱱᱟ ᱞᱟᱹᱜᱤᱫ ᱯᱚᱭᱥᱟ ᱦᱚᱸᱠᱚ ᱮᱢ ᱠᱟᱫᱟ ᱤᱫᱤ ᱛᱟᱠᱚᱣᱟ ᱠᱚ ᱱᱚᱜ ᱚᱭ ᱡᱮᱢᱚᱱ ᱥᱮᱛᱟᱜ ᱨᱮ ᱢᱤᱫ ᱦᱚᱲᱮ ᱦᱮᱡ ᱞᱮᱱᱟᱭ ᱩᱱᱤ ᱤᱫᱤ ᱠᱮᱫ ᱛᱟᱭᱟᱭ ᱢᱤᱫᱴᱟᱝ ᱱᱟᱦᱮᱞ ᱩᱱᱤ ᱮᱢ ᱦᱚᱴᱚᱜ ᱞᱤᱧᱟᱭ ᱯᱨᱟᱭ ᱯᱚᱱᱨᱚᱥᱚ ᱴᱟ ᱜᱟᱱᱮ ᱮᱢ ᱦᱟᱛᱟᱜ ᱞᱤᱧᱟᱹ ᱟᱫᱚ ᱟᱹᱞᱤᱧ ᱫᱚ ᱯᱚᱱᱮᱨᱚᱥᱚ ᱴᱟᱠᱟ ᱠᱟᱛᱮᱫ ᱞᱤᱧ ᱦᱟᱛᱟᱣᱟ ᱡᱮᱢᱚᱱ ᱱᱟᱦᱮᱞ ᱠᱟᱲᱟ ᱱᱟᱦᱮᱞ ᱫᱚ ᱠᱟᱹᱴᱤᱡ ᱫᱟᱢᱚᱜᱼᱟ, ᱟᱨ ᱱᱚᱣᱟ ᱰᱟᱝᱨᱤ ᱱᱟᱦᱮᱞ ᱫᱚ ᱠᱟᱹᱴᱤᱡ ᱠᱚᱢ ᱜᱮᱭᱟ ᱫᱟᱢ ᱠᱟᱹᱴᱤᱡ ᱨᱚᱜᱟ ᱨᱚᱜᱟ ᱧᱚᱜ ᱜᱮᱭᱟ ᱥᱮ ᱦᱮᱸ ᱥᱮ ᱟᱨ ᱠᱟᱬᱟ ᱱᱟᱦᱮᱞ ᱫᱚ ᱢᱚᱴᱟ ᱧᱚᱜ ᱜᱮᱭᱟ ᱚᱱᱟᱫᱚ ᱵᱤᱥᱤ ᱧᱚᱜ ᱞᱤᱧ ᱦᱟᱛᱟᱣᱟ, ᱟᱨ ᱟᱬᱜᱚᱢ ᱠᱚᱦᱚᱸ ᱞᱤᱧ ᱟᱹᱠᱷᱨᱤᱧ ᱜᱮᱭᱟ᱾ ᱚᱱᱟ ᱛᱮᱦᱚᱸᱞᱤᱧ ᱯᱚᱭᱥᱟ ᱧᱚᱜ ᱜᱮᱭᱟ ᱵᱟᱝ ᱫᱚ ᱵᱟᱝ ᱯᱷᱤᱨᱤ ᱫᱚ ᱵᱟᱹᱞᱤᱧ ᱛᱟᱦᱮᱟᱸᱱ ᱜᱮᱭᱟ ᱦᱮᱸ, ᱟᱫᱚ ᱱᱚᱛᱮ ᱫᱚ ᱚᱱᱱᱟ ᱟᱨᱠᱤ ᱥᱮᱬᱟ ᱟᱨ ᱵᱤᱨ ᱠᱷᱚᱱᱟᱜ ᱞᱤᱧ ᱢᱟᱜ ᱟᱹᱜᱩᱭᱟ ᱚᱝᱠᱟᱱᱟᱜ ᱛᱮᱢᱚᱱᱟᱜ᱾
ᱟᱨ ᱥᱚᱵᱽᱡᱤ ᱵᱳᱞᱛᱮ ᱥᱚᱵᱽᱡᱤ ᱵᱳᱞᱛᱮ ᱦᱚᱸᱜᱚᱱᱟ ᱥᱚᱵᱽᱡᱤ ᱴᱷᱩᱠ ᱴᱷᱟᱠ ᱨᱚᱦᱚᱭ ᱦᱳᱭ ᱠᱟᱱᱟ᱾ ᱩᱸ ᱤᱭᱟᱹ ᱠᱚ ᱱᱚᱣᱟ ᱡᱷᱤᱸᱜᱟᱹ ᱠᱚ, ᱩᱪᱷᱟᱹ ᱠᱚ, ᱠᱚᱨᱚᱞᱟ ᱠᱚ, ᱯᱳᱴᱳᱞ ᱠᱚ, ᱯᱳᱴᱳᱞ ᱫᱚ ᱞᱟᱦᱟ ᱛᱮᱞᱤᱧ ᱨᱚᱦᱚᱭ ᱞᱮᱫᱟ᱾ ᱛᱟᱨ ᱫᱚ ᱟᱹᱣᱨᱤᱭᱟᱜ-ᱟ ᱟᱨᱠᱤ, ᱟᱨ ᱢᱤᱫ ᱟᱨ ᱠᱤᱪᱷᱩ ᱫᱤᱱ ᱯᱚᱨᱮᱞᱤᱧ ᱨᱚᱦᱚᱭ-ᱟ᱾
ᱟᱪᱪᱷᱟ ᱟᱪᱪᱷᱟ᱾
ᱱᱚᱣᱟ ᱵᱮᱸᱜᱟᱲ ᱠᱚᱞᱤᱧ ᱨᱚᱦᱚᱭ ᱠᱟᱫᱟ᱾
ᱦᱩᱸ᱾
ᱦᱮᱸᱥᱮ ᱦᱩᱸ᱾
ᱟᱨ ᱟᱨ ᱦᱚᱸᱜᱚᱭ ᱠᱚᱴᱟ ᱫᱤᱱ ᱜᱮ ᱱᱟᱜᱠᱷᱟᱱ ᱵᱤᱨ ᱞᱤᱧ ᱪᱟᱞᱟᱣ ᱞᱮᱱᱟ ᱦᱮᱸᱥᱮ᱾ ᱦᱮᱸᱻ ᱦᱚᱞᱟ ᱢᱟᱫᱷᱮᱨ ᱜᱮ ᱵᱤᱨ ᱞᱤᱧ ᱪᱟᱞᱟᱣ ᱞᱮᱱᱟ ᱪᱮᱫ ᱵᱤᱱ ᱞᱟᱹᱭᱟ ᱜᱚᱝᱠᱮ ᱵᱤᱨ ᱪᱟᱞᱟᱣ ᱠᱟᱛᱮᱫ ᱛᱚᱞᱤᱧ ᱵᱷᱩᱞ ᱠᱟᱫᱟ᱾ ᱢᱟᱱᱮ ᱤᱭᱟᱹ ᱵᱟᱨᱭᱟ ᱯᱮᱭᱟ ᱚᱸᱰᱮ ᱤᱭᱟᱹ ᱠᱚ ᱵᱚᱞᱚ ᱠᱟᱱᱟ ᱱᱟᱜᱠᱷᱟᱱ ᱮᱸ ᱥᱩᱠᱨᱤ ᱞᱤᱧ ᱧᱟᱢ ᱠᱟᱫ ᱠᱚᱣᱟ᱾
ᱟᱪᱪᱷᱟ ᱦᱮᱸ᱾
ᱵᱤᱨ ᱥᱩᱠᱨᱤ ᱟᱫᱚ ᱞᱤᱧ ᱯᱷᱤᱱᱟᱜ ᱠᱚᱣᱟ ᱜᱤᱫᱽᱨᱟᱹ ᱠᱚᱞᱤᱧ ᱯᱷᱳᱱ ᱟᱠᱚ ᱠᱟᱱᱟ ᱦᱟᱡᱩᱜ ᱯᱮᱥᱮᱡ-ᱟ ᱭᱟ ᱵᱤᱨ ᱥᱩᱠᱨᱤ ᱧᱟᱢ ᱦᱩᱭ ᱠᱟᱱᱟ ᱤᱭᱟᱹ ᱱᱚᱣᱟ ᱯᱟᱹᱥᱤ ᱠᱚ ᱟᱹᱜᱩᱭ ᱯᱮ ᱮᱰᱟᱣ ᱟᱵᱚᱱ ᱱᱟᱜᱠᱷᱟᱱ ᱦᱮᱸᱥᱮ᱾ ᱛᱟᱞᱦᱮ ᱟᱫᱚ ᱯᱟᱹᱥᱤ ᱠᱚ ᱤᱫᱤ ᱠᱤᱫᱟ ᱡᱷᱚᱛᱚ ᱠᱤᱪᱷᱩ ᱮᱰᱟᱣ ᱢᱮᱰᱟᱣ ᱦᱳᱭᱱᱟ ᱟᱫᱚ ᱠᱚ ᱡᱷᱚᱲᱟᱭᱮᱫ ᱠᱚᱣᱟ ᱵᱤᱥᱤ ᱦᱩᱰᱤᱧ ᱦᱩᱰᱤᱧ ᱧᱤᱡᱮ ᱡᱷᱟᱹᱞᱤᱭᱱᱟ ᱳᱭ ᱠᱩᱲᱤ ᱠᱤᱡᱤ ᱜᱟᱱᱮ ᱦᱳᱭᱳᱜᱟᱭ ᱡᱷᱟᱹᱞᱤᱠᱟᱱᱟᱭ᱾ ᱟᱫᱚ ᱵᱷᱟᱜᱮ ᱜᱮ ᱦᱳᱭᱱᱟ ᱛᱟᱞᱦᱮ ᱟᱹᱜᱩ ᱠᱮ ᱟᱹᱜᱩ ᱦᱳᱭᱱᱟ᱾ ᱚᱱᱟ ᱦᱚᱞᱟ ᱢᱤᱫ ᱧᱤᱫᱟᱹ ᱡᱚᱢ ᱦᱳᱭᱱᱟ, ᱟᱨ ᱤᱱᱟᱹᱛᱮ ᱟᱨᱠᱤ ᱛᱮᱦᱮᱧ ᱫᱚ ᱨᱤᱯᱤᱫ ᱡᱟᱹᱯᱤᱫ ᱞᱤᱧ ᱵᱮᱨᱮᱫ ᱠᱟᱱᱛᱮ ᱟᱫᱚ ᱚᱱᱮ ᱦᱚᱦᱚ ᱵᱮᱨᱮᱫ ᱠᱮᱫ ᱞᱤᱧᱟᱭ ᱩᱱᱤ ᱤᱭᱟᱹ ᱡᱟᱦᱟᱸᱭ ᱠᱷᱚᱫᱽᱫᱟᱨᱮ ᱦᱮᱡ ᱞᱮᱱᱟᱭ ᱟᱨᱠᱤ ᱱᱟᱦᱮᱞ ᱨᱤᱱᱤᱡ ᱩᱱᱤᱜᱮ ᱩᱱᱤᱜᱮ ᱦᱚᱦᱚ ᱵᱮᱨᱮᱫ ᱠᱮᱫ ᱞᱤᱧ ᱛᱮ ᱟᱫᱚ ᱤᱭᱟᱹ ᱠᱮᱫᱟᱞᱤᱧ ᱮᱸ ᱟᱫᱚ ᱡᱮᱞ ᱠᱚᱦᱚᱸ ᱢᱮᱱᱟᱜ ᱜᱮᱭᱟ ᱵᱟᱲᱛᱤ ᱚᱱᱟᱜᱮ ᱡᱚᱢ ᱵᱟᱲᱟ ᱦᱳᱭᱳᱜ ᱠᱟᱱᱟ ᱟᱨᱠᱤ᱾
ᱦᱚᱸ ᱟᱪᱪᱷᱟ ᱟᱪᱪᱷᱟ ᱾
ᱚᱱᱟ ᱢᱟ ᱥᱩᱠᱨᱤ ᱡᱮᱞ ᱛᱚ ᱟᱹᱰᱤ ᱥᱮᱵᱮᱞᱟ ᱛᱚ᱾
ᱦᱮᱸ ᱥᱤᱵᱤᱞ ᱜᱮᱭᱟ ᱟᱨ ᱛᱟᱞᱦᱮ ᱜᱚᱝ ᱠᱮ ᱤᱭᱟᱹ ᱟᱯᱮ ᱥᱮᱜ ᱫᱚ ᱩᱝᱠᱩ ᱥᱩᱠᱨᱤ ᱴᱩᱠᱨᱤ ᱚᱝᱠᱟ ᱠᱚ ᱦᱤᱡᱩᱜ ᱜᱮᱭᱟ ᱥᱮ ᱵᱟᱝ?
ᱦᱮᱸ ᱜᱚᱢᱠᱮ ᱦᱮᱡ ᱫᱚᱠᱚ ᱦᱤᱡᱩᱜ-ᱟ᱾ ᱟᱨ ᱦᱮᱡ ᱞᱮᱠᱷᱟᱱ ᱦᱚᱸ ᱢᱚᱴᱟ ᱢᱩᱴᱤ ᱟᱞᱮᱫᱚ ᱥᱟᱵ ᱫᱚ ᱵᱟᱞᱮ ᱥᱟᱵ ᱫᱟᱲᱮᱭᱟᱠᱚᱣᱟ ᱠᱤᱱᱛᱩ ᱚᱝᱠᱟᱱ ᱟᱞᱮ ᱥᱮᱫ ᱫᱚ ᱟᱨᱠᱤ᱾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
ᱵᱤᱥᱤᱻ ᱟᱵᱚ, ᱦᱚᱲ ᱠᱚ ᱵᱟᱱᱩᱜ ᱠᱚᱣᱟ ᱵᱤᱥᱤ ᱵᱷᱟᱜᱽ ᱫᱤᱠᱩ ᱜᱮ ᱢᱮᱱᱟᱜ ᱠᱚᱣᱟ ᱟᱨᱠᱤ ᱾ ᱩᱱᱠᱩ ᱫᱚ ᱚᱱᱟ ᱠᱚᱫᱚ ᱥᱮᱸᱫᱽᱨᱟ ᱫᱚ ᱡᱩᱫᱤᱵᱤᱱ ᱞᱟᱹᱭ ᱟᱠ ᱪᱚᱞᱚ ᱥᱩᱠᱱᱚ ᱦᱚᱸᱭ ᱦᱮᱡ ᱟᱠᱟᱱᱟᱭ ᱩᱱᱩᱠᱩ ᱫᱚ ᱵᱟᱠᱚ ᱪᱟᱞᱟᱜᱼᱟ ᱦᱳᱭ ᱥᱮᱞ, ᱛᱟᱞᱦᱮ ᱤᱱᱟᱹ ᱠᱷᱟᱹ ᱛᱤᱨ ᱢᱟᱱᱮ ᱥᱩᱠᱨᱤ ᱦᱮᱡ ᱞᱮᱠᱷᱟᱱ ᱦᱚᱸ ᱢᱟᱱᱮ ᱟᱵᱚ ᱠᱤᱪᱷᱩ ᱦᱚᱲ ᱛᱮᱫᱚ ᱚᱦᱚᱵᱤᱱ ᱥᱟᱵ ᱠᱣᱟ ᱪᱮᱫᱟᱜ ᱥᱮ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
ᱢᱚᱱᱮ ᱞᱟᱦᱟ ᱵᱟᱨ ᱞᱤᱧ ᱪᱟᱞᱟᱣ ᱵᱟᱲᱟ ᱠᱟᱱᱟ ᱛᱚ ᱡᱟ ᱠᱚ ᱫᱟᱹᱲᱟ ᱵᱟᱝ ᱟᱹᱰᱤ ᱡᱳᱨ ᱠᱚ ᱫᱟᱹᱲ ᱫᱟᱲᱮᱜᱼᱟ ᱱᱩᱠᱩ ᱾
ᱚ, ᱛᱟᱞᱦᱮ ᱟᱵᱤᱱ ᱥᱮᱸᱫᱽᱨᱟ ᱵᱤᱱ ᱪᱟᱞᱟᱜ ᱜᱮᱭᱟ?
ᱦᱮᱸ, ᱪᱟᱞᱟᱜ ᱜᱮᱭᱟᱞᱤᱧ, ᱩᱸ ᱾ ᱦᱚᱸᱡᱽ ᱠᱮᱫᱟᱵᱤᱱ ᱾
ᱮᱸ ᱛᱚ ᱾
ᱷᱩᱸᱦ ᱷᱩᱸ ᱛᱟᱞᱦᱮ ᱜᱚᱝᱠᱮ ᱟᱯ ᱟᱯᱮᱥᱮᱫ ᱫᱚ ᱦᱩᱞ ᱢᱟᱦᱟ ᱠᱚ ᱪᱮᱜ ᱞᱮᱠᱟ ᱠᱚ ᱦᱳᱭᱱᱟ?
ᱦᱩᱞ ᱢᱟᱦᱟ ᱫᱚ ᱜᱚᱝᱠᱮ ᱵᱷᱟᱜᱮᱹ ᱜᱮ ᱦᱳᱭᱱᱟ ᱚᱱᱟ ᱢᱟ ᱪᱟᱞᱟᱣᱱᱟ ᱵᱷᱟᱜᱮᱹ ᱜᱮ ᱪᱟᱞᱟᱣᱱᱟ ᱢᱚᱴᱟ ᱢᱩᱴᱤ ᱦᱳᱭᱮᱱ ᱜᱮᱭᱟ ᱵᱷᱟᱜᱮᱹ ᱜᱮ ᱾ ᱟᱨᱠᱤ ᱵᱤᱥᱮᱹᱥ ᱠᱟᱨᱚᱱ ᱛᱮᱫᱚ ᱚᱱᱠᱟ ᱤᱭᱟᱹ ᱠᱟᱛᱮᱫ ᱫᱚ ᱵᱟᱝ ᱦᱳᱭ ᱠᱟᱱᱟ ᱳᱭ, ᱦᱟᱞᱠᱟ ᱟᱨᱠᱤ ᱢᱟᱱᱮ ᱦᱳᱭᱱᱟ ᱟᱨᱠᱤ ᱪᱮᱜ ᱞᱤᱧ ᱞᱟᱹᱭᱟ ᱡᱟᱠ ᱦᱩᱭ ᱠᱟᱱᱟ ᱦᱮᱸ ᱥᱮ, ᱮᱻ ᱵᱚᱞ ᱛᱦᱤᱭᱟᱹ ᱠᱚᱠᱚ ᱫᱚᱦᱚ ᱞᱮᱫᱟ ᱛᱷᱤᱭᱟᱹ ᱵᱟᱲᱟ ᱠᱮᱜ ᱜᱮᱭᱟ ᱠᱚ ᱢᱟᱱᱮ ᱦᱳᱭᱱᱟ ᱟᱯᱮᱥᱮᱜ ᱜᱮ ᱪᱮᱜᱠᱟ ᱦᱳᱭᱱᱟ?
ᱟᱞᱮ ᱥᱮᱜ ᱦᱚᱸ ᱦᱳᱭᱱᱟ ᱜᱚᱝᱠᱮ ᱵᱷᱟᱜᱮᱹ ᱜᱮ ᱦᱳᱭᱱᱟ ᱦᱩᱞ ᱢᱟᱦᱟ ᱫᱚ ᱯᱟᱞᱚᱱ ᱾ ᱯᱟᱞᱚᱱ ᱠᱮᱫᱟᱞᱮ ᱾ ᱥᱚᱨᱠᱟᱨᱤ ᱵᱷᱟᱵᱛᱮ ᱢᱮᱜᱴᱟᱝ ᱡᱟᱭᱜᱟᱟᱨᱮ ᱦᱳᱭᱮᱱ ᱛᱟᱞᱮᱭᱟ ᱚᱸᱰᱮ ᱦᱚᱸ ᱵᱷᱟᱜᱮ ᱜᱮ ᱦᱳᱭᱱᱟ ᱾ ᱦᱩᱸ, ᱞᱟᱹᱭ ᱫᱟᱞᱤᱧ ᱜᱚᱝᱠᱮ ᱟᱞᱮ ᱥᱮᱫ ᱵᱩᱡᱷ ᱠᱮᱫᱟ ᱵᱤᱱ ᱚᱱᱟ ᱦᱚᱸᱜᱚᱭ ᱵᱚᱱ ᱵᱚᱸᱜᱟ ᱵᱩᱨᱩᱜᱜ ᱠᱟᱱᱟ, ᱦᱩᱸ
ᱩᱸᱦ
ᱟᱵᱳ ᱫᱚᱜ ᱢᱟᱱᱮ ᱪᱮᱜ ᱞᱤᱧ ᱞᱟᱹᱭᱟ, ᱟᱵᱚᱫ ᱫᱚ ᱢᱩᱨᱛᱤ ᱵᱚᱸᱜᱟ ᱨᱮᱫᱚ ᱯᱟᱹᱛᱭᱟᱹᱣ ᱵᱟᱹᱱᱩᱜ ᱛᱟᱵᱚᱱᱟ ᱾ ᱡᱟ ᱯᱟᱹᱛᱭᱟᱹᱣ ᱢᱮᱱᱟᱜᱼᱟ ᱫᱷᱤᱨᱤ ᱾ ᱫᱟᱨᱮᱹ ᱱᱚᱝᱠᱟ ᱡᱤᱱᱤᱥ ᱜᱮ ᱯᱨᱟᱠᱤᱛᱤᱠ ᱡᱟᱦᱟᱸ ᱢᱮᱱᱟᱜ ᱛᱟᱵᱚᱱ ᱫᱚ ᱾ ᱠᱤᱱᱛᱩ ᱟᱵᱚ ᱦᱚᱲ ᱟᱨᱠᱤ
ᱩᱸᱦ ᱾
ᱠᱚᱛᱚᱠ ᱠᱚ ᱪᱤᱠᱟᱹᱭᱫᱟ ᱵᱟᱲᱟᱭ ᱟᱵᱤᱱ ᱢᱟᱱᱮ ᱚᱸᱰᱮ ᱦᱟᱸᱰᱮ ᱫᱩᱨᱜᱟᱹ ᱯᱩᱡᱟᱹ ᱦᱳᱭᱩᱜ ᱠᱟᱱᱟ ᱦᱟᱸᱰᱮ ᱠᱟᱞᱤ ᱵᱚᱸᱜᱟ ᱦᱳᱭᱳᱜ ᱠᱟᱱᱟ ᱚᱱᱛᱮᱜᱮ ᱵᱟᱨ ᱟᱨ ᱩᱯᱟᱹᱥ ᱠᱟᱛᱮ ᱟᱨ ᱠᱟᱛᱮᱜ ᱠᱚ ᱫᱟᱹᱲ ᱮ ᱫᱟ ᱾ ᱵᱩᱡᱽ ᱠᱮᱫᱟ ᱵᱤᱱ, ᱟᱨ ᱟᱵᱚ ᱡᱟᱦᱮᱨ ᱨᱮ ᱦᱚᱭᱛᱚ ᱵᱟᱠᱚ ᱦᱤᱡᱩᱜ ᱠᱟᱱᱟ ᱟᱨᱠᱤ ᱦᱚᱸᱜᱼᱚᱭ ᱱᱚᱝ ᱟ ᱫᱚ ᱛᱤᱱᱟᱹᱜ ᱡᱚᱛᱷᱟᱛ ᱵᱤᱱ ᱢᱚᱱᱮᱭᱟ?
ᱡᱟᱦᱟᱸᱭ ᱵᱟᱠᱚ ᱦᱤᱡᱩᱜᱼᱟ ᱾ ᱵᱟᱠᱚ ᱜᱚᱲᱚᱜᱼᱟ ᱟᱫᱚ ᱩᱱᱠᱩ ᱫᱚ ᱪᱮᱫ ᱞᱤᱧ ᱞᱟᱹᱭ ᱟᱠᱚᱣᱟ ᱩᱱᱠᱩ ᱫᱚ ᱢᱟᱱᱮ ᱵᱩᱡᱷᱟᱹ ᱵᱩᱡᱷᱤ ᱠᱚ ᱦᱳᱭᱩᱳᱜᱼᱟ ᱥᱮ, ᱤᱭᱟᱹ ᱠᱚ ᱜᱚᱞᱯᱷᱚ ᱟᱠᱚ ᱦᱳᱭᱳᱜᱼᱟ ᱟᱵᱚ ᱫᱚ ᱚᱱᱛᱮ ᱛᱚ ᱵᱟᱵᱚ ᱵᱚᱱ ᱛᱟᱲᱟᱢᱟ ᱵᱷᱟᱜᱮᱹ ᱤᱭᱟᱹ ᱛᱮᱵᱚᱱ ᱫᱟᱲᱢᱟ ᱟᱵᱚᱣᱟᱜ ᱵᱚᱸᱜᱟ ᱵᱩᱨᱩ ᱦᱮᱸ ᱥᱮ ᱾ ᱟᱫᱚ ᱡᱟᱦᱟᱸᱭ᱾ ᱡᱟᱦᱟᱸᱭ ᱚᱱᱮ ᱢᱟᱱᱥᱚᱛᱛᱚ ᱪᱟᱞᱟᱜ ᱠᱟᱱᱟᱭ ᱛᱟᱦᱚᱞᱮ ᱟᱫᱚ ᱩᱱᱤ ᱫᱚ ᱪᱮᱫ ᱵᱤᱱ ᱢᱮᱛᱟᱭᱟ᱾
ᱦᱮᱸ, ᱟᱞᱮ ᱥᱮᱫ ᱢᱟ ᱦᱚᱸ ᱚᱱᱠᱟ ᱜᱮ ᱠᱟᱞᱤ ᱵᱚᱸᱜᱟ ᱦᱳᱭᱳᱜ ᱠᱟᱱᱟ ᱫᱩᱨᱜᱟᱹ ᱵᱚᱸᱜᱟ ᱜᱟᱹᱲᱤ ᱠᱚ ᱵᱷᱟᱲᱟᱭ ᱫᱟ ᱟᱨ ᱠᱚ ᱪᱟᱞᱟᱜ ᱠᱟᱱᱟ᱾ ᱦᱮᱸ ᱜᱟᱲᱤ ᱵᱷᱟᱲᱟ ᱵᱷᱟᱲᱟ ᱛᱮᱠᱚ ᱪᱟᱞᱟᱜ ᱠᱟᱱᱟ ᱠᱤᱱᱛᱩ ᱟᱹᱵᱤᱱ ᱞᱟᱹᱭ ᱵᱤᱱ ᱪᱚ ᱦᱟᱰᱮ ᱢᱟᱜᱽ ᱢᱚᱬᱮ ᱦᱳᱭᱳᱜ ᱠᱟᱱᱟ᱾ ᱱᱚᱸᱰᱮ ᱡᱟᱦᱮᱨ ᱯᱩᱡᱟᱹ ᱦᱩᱭᱩᱜ ᱠᱟᱱᱟ, ᱥᱤᱢ ᱡᱚᱢ ᱦᱩᱭᱩᱜ ᱠᱟᱱᱟ ᱵᱟᱠᱚ ᱦᱟᱹᱡᱩᱜ ᱟᱱᱟ᱾ ᱢᱮᱱᱠᱷᱟᱱ ᱱᱚᱣᱟ ᱫᱚ ᱴᱷᱤᱠ ᱫᱚ ᱵᱟᱝ ᱦᱩᱭᱩᱜ ᱠᱟᱱᱟ ᱛᱚ᱾ ᱟᱢ ᱥᱟᱱᱛᱟᱲ ᱦᱩᱭ ᱠᱟᱛᱮᱜ, ᱥᱟᱱᱛᱟᱲᱟᱜ ᱤᱭᱟᱹ ᱵᱟᱢ ᱵᱟᱛᱟᱣᱟ᱾ ᱟᱢᱫᱚ ᱦᱟᱱᱮ ᱫᱤᱠᱩ ᱨᱮᱱ ᱠᱟᱞᱤ ᱵᱚᱸᱜᱟ ᱫᱩᱨᱜᱟᱹ ᱵᱚᱸᱜᱟ ᱧᱮᱞᱮᱢ ᱫᱟᱹᱲ ᱤᱫᱤᱭᱟ᱾ ᱵᱟᱨᱟᱢ ᱩᱯᱟᱹᱥᱟᱢ᱾ ᱱᱚᱣᱟ ᱫᱚ ᱵᱷᱟᱜᱤ ᱫᱚ ᱢᱮᱫᱛᱮ ᱫᱚ ᱵᱟᱹᱧ ᱧᱮᱞ ᱫᱟ ᱟᱨ
ᱧᱮᱞ ᱛᱮᱫᱚ ᱚᱥᱩᱵᱤᱫᱟ ᱫᱚ ᱵᱟᱹᱱᱩᱜᱼᱟ, ᱵᱩᱡ ᱫᱟᱵᱮᱱ?
ᱦᱮᱸ᱾
ᱧᱮᱞ ᱛᱮᱫᱚ ᱚᱥᱩᱵᱤᱫᱷᱟ ᱫᱚ ᱵᱟᱹᱱᱩᱜᱼᱟ, ᱟᱵᱤᱱᱟᱜ ᱦᱚᱸ ᱱᱚᱣᱟ ᱦᱚᱸ ᱤᱭᱟᱹ ᱠᱟᱱ ᱛᱟᱵᱤᱱᱟ ᱟᱨ ᱟᱹᱵᱤᱱ ᱨᱮᱱ ᱵᱚᱸᱜᱟ ᱵᱩᱨᱩ ᱦᱚᱸ ᱫᱚᱨᱠᱟᱨ ᱜᱮ ᱠᱟᱱᱟ ᱟᱨ ᱩᱱᱠᱩ ᱦᱚᱸ ᱧᱮᱞ ᱦᱚᱸ ᱫᱚᱨᱠᱟᱨ ᱜᱮ ᱠᱟᱱᱟ᱾ ᱟᱫᱚ ᱚᱥᱩᱵᱤᱫᱟ ᱫᱚ ᱚᱠᱟᱴᱟᱜ ᱦᱚᱸ ᱵᱟᱹᱱᱩᱜᱼᱟ᱾
ᱥᱮᱴᱮᱨ ᱨᱮᱱᱟᱜ ᱚᱥᱩᱵᱤᱫᱟ ᱵᱟᱠᱚ ᱥᱮᱴᱮᱨᱚᱜ ᱠᱟᱱ ᱛᱟᱵᱚᱱ ᱫᱚ᱾
ᱦᱳᱭ᱾ ᱟᱫᱚ ᱵᱟᱠᱚ ᱥᱮᱴᱮᱨᱚᱜ ᱠᱷᱟᱱ ᱟᱫᱚ ᱪᱮᱜ ᱵᱤᱱ ᱢᱮᱛᱟ ᱠᱚᱣᱟ ᱩᱱᱠᱩ ᱡᱟᱦᱟᱸᱭ ᱠᱚ ᱵᱟᱠᱚ ᱥᱮᱴᱮᱨᱚᱜ ᱠᱟᱱᱟ᱾